ᱦᱮᱞᱳ ᱦᱮᱸ ᱜᱚᱝᱠᱮ ᱥᱟᱹᱜᱩᱱ ᱥᱮᱛᱟᱜ᱾
ᱦᱮᱸ ᱥᱟᱹᱜᱤᱱ ᱥᱮᱛᱟᱜ᱾
ᱦᱚᱸ ᱛᱟᱦᱞᱮ ᱵᱮᱥ ᱵᱟᱲᱟ ᱜᱮᱛᱚ?
ᱦᱮᱸ ᱵᱮᱥ ᱵᱟᱲᱟ ᱜᱮ᱾
ᱚ ᱪᱮᱜ ᱠᱚ ᱪᱤ ᱟᱹᱞᱤᱧ ᱦᱚᱸ ᱵᱮᱥ ᱵᱟᱲᱟ ᱜᱮ ᱜᱚᱝᱠᱮ᱾
ᱟᱪᱪᱷᱟ
ᱢᱚᱴᱟ ᱢᱩᱴᱤ ᱪᱟᱸᱫᱚ ᱵᱟᱨᱟ ᱵᱟᱨᱤ ᱛᱮᱫᱚ ᱱᱟᱯᱟᱭ ᱜᱮ ᱦᱟᱸᱜ ᱢᱮᱱᱟᱜ ᱠᱟᱫ ᱞᱤᱧ᱾
ᱚᱲᱟᱜ ᱠᱚᱨᱮ ᱪᱮᱜᱠᱟ ᱢᱮᱱᱟᱜ ᱠᱚᱣᱟ?
ᱚᱲᱟᱜ ᱠᱚᱨᱮ ᱢᱟ ᱱᱟᱯᱟᱭ ᱜᱮ ᱟᱹᱞᱤᱧ ᱢᱟ ᱢᱮᱥ ᱨᱮ ᱢᱮᱱᱟᱜ ᱞᱤᱧᱟᱹ ᱚᱲᱟᱜ ᱠᱚᱨᱮ ᱢᱟᱠᱚ ᱢᱮᱱᱮᱫ ᱱᱟᱯᱟᱭ ᱜᱮ ᱦᱟᱸᱜ᱾ ᱟᱫᱚ ᱚᱱᱟ ᱫᱚ ᱦᱟᱸᱜ ᱥᱩᱨ ᱨᱮ ᱪᱟᱞᱟᱣ ᱠᱟᱛᱮᱫ ᱫᱚ ᱵᱟᱝ ᱧᱮᱞ ᱦᱩᱭ ᱠᱟᱱᱟ ᱛᱚ, ᱡᱮ ᱵᱮ ᱵᱟᱹᱲᱤᱡ ᱦᱚᱸ ᱠᱚ ᱛᱟᱦᱮᱸ ᱫᱟᱲᱮᱭᱟᱜ-ᱟ ᱢᱮᱱᱠᱷᱟᱱ ᱥᱟᱺᱜᱤᱧ ᱨᱮᱢ ᱛᱟᱦᱮᱸ ᱞᱮᱝᱠᱷᱟᱱ ᱛᱚ ᱵᱟᱝᱠᱚ ᱞᱟᱹᱭᱟ ᱥᱮ᱾ ᱟᱭᱳ ᱵᱟᱵᱟ ᱦᱚᱸ ᱚᱝᱠᱟ᱾
ᱟᱪᱪᱷᱟ
ᱡᱟᱛᱮ ᱩᱭᱦᱟᱹᱨ ᱵᱷᱟᱵᱽᱱᱟ ᱛᱮ ᱵᱟᱝ ᱜᱤᱫᱽᱨᱟᱹ ᱵᱟᱭ ᱠᱷᱟᱨᱟᱯᱚᱜ ᱢᱟ ᱡᱮ ᱟᱵᱚᱜᱮ ᱫᱚᱢᱮ ᱩᱭᱦᱟᱹᱨ ᱵᱚᱱ ᱢᱟᱭᱟ ᱚᱱᱟ ᱠᱚᱜᱮ ᱠᱚ ᱪᱤᱱᱛᱟᱹ ᱵᱟᱲᱟᱭᱟ᱾ ᱟᱫᱚ ᱚᱲᱟᱜ ᱪᱟᱞᱟᱜ ᱢᱟ ᱠᱚ ᱢᱮᱱ ᱵᱟᱲᱟᱭᱮᱜ ᱜᱮ ᱛᱮᱦᱮᱱ ᱟ ᱚᱱᱟᱛᱮ ᱦᱟᱸᱜ ᱵᱩᱡᱷᱟᱹᱜ ᱠᱟᱱᱟ ᱯᱟᱪᱮᱫ ᱵᱮ ᱵᱟᱹᱲᱤᱡ ᱦᱚᱸ ᱢᱮᱱᱟᱜ ᱠᱚᱣᱟ ᱯᱟᱪᱮᱫ
ᱦᱩᱸ
ᱛᱟᱦᱞᱮ ᱫᱟᱜ ᱡᱟᱹᱲᱤ ᱠᱚ ᱪᱤᱠᱟ ᱦᱩᱭᱩᱜ ᱠᱟᱱᱟ?
ᱫᱟᱜ ᱡᱟᱹᱲᱤ ᱠᱚᱫᱚ ᱩᱱᱟᱹᱜ ᱮᱠᱴᱟ ᱫᱚ ᱵᱟᱝ ᱦᱩᱭᱩᱜ ᱠᱟᱱᱟ ᱛᱮᱦᱮᱧ ᱦᱟᱸᱜ ᱨᱤᱢᱤᱞ ᱠᱟᱫᱟ ᱫᱟᱜ ᱮᱫᱟᱭ ᱥᱮ ᱵᱟᱝ ᱚᱱᱟ ᱜᱮ ᱛᱚ᱾ ᱵᱟᱹᱧ ᱵᱩᱡ ᱫᱟᱲᱮᱭᱟᱜ ᱠᱟᱱᱟ ᱟᱫᱚ ᱜᱚᱝᱠᱮ ᱛᱟᱦᱞᱮ ᱛᱚᱞᱟ ᱠᱚᱫᱚᱱ ᱯᱮ ᱜᱤᱲᱤ ᱵᱟᱲᱟ ᱜᱚᱜ ᱠᱮᱫᱟ ᱥᱮ ᱵᱟᱝᱟ?
ᱦᱮᱸ ᱜᱤᱰᱤ ᱦᱩᱭ ᱠᱟᱱᱟ ᱛᱚᱞᱟ ᱠᱚᱛᱚ᱾
ᱚ ᱱᱚᱜ-ᱚᱭ ᱦᱟᱸᱜ ᱟᱵᱚᱣᱟᱜ ᱡᱟᱹᱯᱩᱫ ᱫᱤᱱ ᱠᱚᱢᱟ
ᱦᱮᱸ ᱦᱮᱸ ᱦᱮᱸ
ᱡᱟᱹᱯᱩᱫ ᱫᱤᱱ ᱥᱮᱴᱮᱨ ᱨᱮᱱᱟᱜ ᱦᱟᱸᱜ ᱟᱵᱚ ᱨᱚᱦᱚᱭ ᱵᱟᱲᱟ ᱠᱟᱛᱮ ᱛᱚᱵᱮ ᱦᱟᱸᱜ ᱞᱚᱜᱚᱱ ᱧᱚᱜ ᱜᱮ᱾
ᱫᱚ ᱨᱚᱦᱚᱭ ᱵᱟᱲᱟ ᱠᱚ ᱦᱩᱭᱩᱜᱼᱟ ᱟᱯᱮ ᱥᱮᱫ ᱫᱚ ᱢᱟᱱᱮ ᱛᱤᱱ ᱫᱷᱟᱣ ᱦᱩᱲᱩ ᱠᱚ ᱨᱚᱦᱚᱭ ᱜᱮᱭᱟ ᱠᱚ? ᱫᱷᱚᱨᱚᱱ ᱦᱩᱲᱩ ᱠᱚ ᱨᱚᱦᱚᱭ ᱜᱮᱭᱟ ᱥᱮ
ᱱᱚᱛᱮ ᱫᱚ ᱢᱤᱫ ᱫᱷᱟᱣ ᱜᱮᱠᱚ ᱨᱚᱦᱚᱭᱟ ᱡᱟᱦᱟᱸ ᱥᱮᱫ ᱨᱮ ᱢᱮᱱᱟᱜ ᱞᱤᱧᱟ, ᱢᱮ ᱥᱮᱫᱨᱮ ᱟᱨ ᱟᱹᱛᱩ ᱟᱹᱛᱩ ᱚᱲᱟᱜ ᱥᱮᱱ ᱨᱮᱱᱟᱜ ᱫᱚ ᱢᱟᱱᱮ ᱚᱱᱟ ᱥᱤᱛᱩᱝ ᱦᱩᱲᱩ ᱦᱚᱠᱚ ᱨᱚᱦᱚᱭ ᱜᱮᱭᱟ ᱾
ᱱᱚᱣᱟ ᱫᱷᱚᱨᱚᱱ ᱦᱳᱲᱳ ᱾
ᱦᱮᱸ ᱦᱮᱸ ᱟᱨ ᱱᱚᱣᱟ ᱡᱟᱹᱯᱩᱫ ᱦᱩᱲᱩ ᱢᱟ ᱢᱮᱱᱟᱜ ᱟᱠᱟᱫ ᱜᱮ ᱾
ᱟᱞᱮ ᱥᱮᱫ ᱫᱚ ᱢᱟᱱᱮ ᱵᱟᱠ ᱨᱚᱦᱚᱭ ᱜᱮᱭᱟ ᱫᱷᱚᱨᱚᱱ ᱦᱳᱲᱳ ᱫᱚ, ᱢᱟᱱᱮ ᱜᱩᱴᱩ ᱡᱟᱭᱜᱟ
ᱦᱮᱸᱻ ᱟᱫᱚ ᱚᱱᱟ ᱟᱫᱚ ᱜᱚᱢᱠᱮ ᱚᱱᱟ ᱤᱭᱟᱹ ᱱᱮᱛᱟᱨ ᱢᱟ ᱤᱭᱟᱹ ᱚᱱᱟ ᱚᱛ ᱞᱟᱛᱟᱨ ᱨᱮᱱᱟᱜ ᱟᱵᱚ ᱡᱟᱦᱟᱸ ᱫᱟᱜ ᱠᱚ ᱩᱰᱩᱠ ᱠᱟᱛᱮᱫ ᱚᱱᱟ ᱛᱮᱜᱮ ᱠᱚ ᱨᱚᱦᱚᱭᱮᱫ ᱵᱮᱥᱤ ᱟᱫᱚ ᱚᱱᱠᱟ ᱛᱮᱜᱮ ᱠᱚ ᱨᱚᱦᱚᱭ ᱜᱮᱭᱟ,
ᱵᱚᱞᱛᱮ ᱠᱩᱧ
ᱥᱚᱢᱵᱟᱨ ᱥᱮᱵᱮᱞ ᱠᱚ ᱢᱤᱱᱤ ᱠᱚ ᱚᱱᱟ ᱠᱚ ᱟᱛᱮ ᱫᱟᱜ ᱩᱰᱩᱠ ᱠᱟᱛᱮᱫ ᱠᱚ ᱟᱫᱚ ᱟᱵᱚ ᱱᱚᱣᱟ ᱠᱚᱨᱮ ᱢᱟ ᱚᱱᱟ ᱠᱚᱛᱮ ᱢᱟᱱᱮ ᱧᱩ ᱫᱟᱜ ᱠᱚᱜᱮ ᱵᱚᱱ ᱞᱟᱹᱭ ᱞᱮᱠᱷᱟᱱ ᱵᱚᱱ ᱪᱟᱥ ᱠᱚᱨᱮ ᱠᱟᱹᱢᱤ ᱠᱚᱨᱮ ᱵᱚᱱ ᱞᱟᱜᱟᱣᱮᱫᱟ ᱟᱨ ᱧᱮᱞᱚᱜ ᱠᱟᱱᱟ ᱱᱤᱭᱟᱹ ᱫᱷᱟᱣ ᱢᱟ ᱟᱭᱢᱟ ᱡᱟᱭᱜᱟ ᱨᱮᱜᱮ ᱫᱟᱜ ᱨᱮᱱᱟᱜ ᱯᱨᱚᱵᱞᱮᱢ ᱦᱩᱭᱩᱜ ᱠᱟᱱᱟ ᱥᱮ
ᱦᱮᱸ ᱦᱮᱸ ᱦᱮᱸ ᱟᱞᱮ ᱥᱮᱫ ᱚᱱᱠᱟᱜᱮ ᱢᱟᱱᱮ ᱠᱚᱞ ᱠᱚᱞ ᱡᱩᱫᱤᱢ ᱠᱚᱞᱟ ᱥᱮ ᱫᱟᱜ ᱵᱟᱝ ᱛᱩᱫᱩᱟ ᱠᱚᱞ ᱨᱮ᱾ ᱢᱟᱱᱮ ᱮᱢᱚᱱ ᱢᱤᱱᱤ ᱨᱮᱱᱟᱜ ᱢᱟᱱᱮ ᱵᱟᱹᱲᱛᱤ ᱠᱟᱱᱟ ᱵᱷᱤᱛᱛᱤᱠ ᱛᱮ
ᱦᱮᱸ
ᱫᱟᱜ ᱫᱚ ᱢᱮᱱᱟᱜᱼᱟ ᱢᱟᱱᱮ ᱡᱷᱚᱛᱚ ᱢᱤᱱᱤᱥ ᱥᱮ ᱟᱫᱚ ᱢᱤᱱᱤ ᱫᱚ ᱠᱟᱹᱴᱤᱡᱟᱹᱭ ᱠᱟᱹᱴᱤᱡ ᱞᱟᱛᱟᱨ ᱧᱚᱜ ᱠᱚᱠᱚ ᱟᱬᱜᱩᱭᱟᱥᱮ, ᱟᱨ ᱯᱨᱚᱛᱤᱴᱤ ᱚᱲᱟᱜ ᱨᱮ ᱯᱩᱨᱟᱹ ᱢᱤᱱᱤ ᱠᱟᱜᱼᱟ ᱢᱮᱱᱟᱜᱼᱟ ᱛᱟᱨ ᱡᱚᱱᱱᱮ ᱫᱚ ᱠᱚᱞ ᱠᱚ ᱩᱱᱟᱹᱜ ᱢᱟᱱᱮ ᱯᱨᱚᱵᱞᱮᱢᱚᱜᱼᱟ ᱚᱸᱰᱮ ᱠᱷᱚᱱ ᱠᱟᱨᱮᱱᱴ ᱢᱟᱭ ᱫᱟᱹᱲ ᱠᱮᱜᱟᱭ ᱟᱫᱚ ᱫᱟᱜ ᱫᱚ ᱟᱠᱟᱨᱮᱢ ᱧᱟᱢᱟ ᱾ ᱟᱫᱚ ᱠᱚᱞ ᱦᱩᱭ ᱞᱮᱱᱟ ᱢᱤᱫᱴᱟᱝ ᱛᱟᱨᱯᱚᱨᱮ ᱧᱮᱞ ᱫᱟᱹᱧ ᱫᱟᱜ ᱦᱚᱸ ᱵᱟᱝ ᱛᱩᱫᱩᱜ ᱠᱟᱱᱟ ᱚᱱᱟ ᱠᱚᱞ ᱨᱮᱫᱚ,
ᱚᱻ
ᱮᱢᱚᱱ ᱮᱢᱚᱱ ᱤᱭᱟᱹ ᱠᱟᱱᱟ
ᱦᱮᱸ ᱟᱨ ᱟᱵᱚᱣᱟᱜ ᱱᱚᱣᱟ ᱫᱟᱜ ᱨᱮᱱᱟᱜ ᱫᱚ ᱟᱹᱰᱤ ᱜᱟᱱ ᱜᱮ ᱫᱟᱜ ᱨᱮᱱᱟᱜ ᱥᱳᱥᱴᱟᱜ ᱫᱚ ᱟᱹᱰᱤ ᱜᱟᱱ ᱜᱮ ᱠᱚᱢ ᱧᱚᱜ ᱜᱮᱭᱟ ᱢᱟᱱᱮ ᱥᱟᱹᱨᱤ ᱛᱟᱦᱚᱞᱮ ᱠᱚᱨᱛᱮ ᱜᱮᱞᱮ ᱡᱟᱦᱟᱸ ᱜᱨᱟᱣᱩᱱᱰ ᱣᱟᱴᱟᱨ ᱢᱮᱱᱟᱜ ᱟᱠᱟᱫ ᱛᱟᱵᱚᱱᱟ ᱚᱱᱟ ᱫᱚ ᱵᱮᱥᱤ ᱫᱟᱜ ᱫᱚ ᱡᱮ ᱨᱤᱪᱟᱨᱡᱚᱜ ᱠᱟᱱᱟ ᱥᱮ ᱚᱛ ᱞᱟᱛᱟᱨ ᱥᱮᱱ ᱥᱮᱨᱢᱟ ᱡᱟᱹᱲᱤ ᱫᱟᱜ ᱠᱚ ᱵᱚᱞᱚᱱ ᱠᱟᱱᱟ ᱚᱱᱠᱟ ᱫᱚ ᱵᱟᱝ ᱦᱩᱭᱩᱜ ᱠᱟᱱ ᱜᱮᱭᱟ ᱥᱮ, ᱚᱱᱟ ᱮᱠᱥᱚ ᱯᱟᱨᱥᱮᱱᱴ ᱨᱮ ᱥᱮᱵᱷᱮᱱᱴᱤ ᱯᱷᱟᱭᱤᱵᱷ ᱯᱟᱨᱥᱮᱱᱴ ᱜᱮ ᱪᱮᱛᱟᱱ ᱨᱮᱜᱮ ᱫᱟᱜ ᱛᱟᱦᱮᱱ ᱠᱟᱱᱟ ᱾
ᱦᱮᱸ ᱾
ᱴᱩᱭᱮᱱᱴᱤ ᱯᱷᱟᱭᱤᱵᱷ ᱯᱟᱨᱥᱮᱱᱴ ᱡᱟᱦᱟᱸ ᱵᱚᱞᱚᱱ ᱠᱟᱱᱟ ᱚᱱᱟ ᱵᱟᱵᱚ ᱩᱰᱩᱠ ᱪᱟᱵᱟᱭᱮᱫᱟ ᱟᱨᱦᱚᱸ ᱮᱴᱟᱜ ᱠᱚ ᱢᱟᱱᱮ ᱧᱩ ᱫᱟᱜ ᱥᱮ ᱛᱩᱯᱩᱱ ᱠᱚ ᱞᱟᱹᱜᱤᱫ ᱡᱟᱦᱟᱸ ᱵᱚ ᱵᱮᱵᱚᱦᱟᱨ ᱛᱩᱯᱩᱱ ᱠᱚ ᱞᱟᱹᱜᱤᱫ ᱫᱚ ᱜᱱᱟᱹᱭ ᱜᱟᱰᱟ ᱵᱮᱵᱚᱦᱟᱨ ᱞᱟᱹᱜᱤᱫ ᱜᱟᱱᱚᱜᱼᱟ ᱮᱱᱠᱷᱟᱱ ᱧᱩ ᱫᱟᱜ ᱞᱟᱹᱜᱤᱫ ᱥᱩᱫᱷᱩ ᱛᱚᱵᱮᱱᱤᱡ ᱡᱮ ᱫᱟᱜ ᱦᱮᱱᱟ ᱟᱨ ᱵᱟᱝᱠᱷᱟᱱ ᱫᱚᱼᱼ
ᱦᱮᱸ ᱟᱨ ᱱᱤᱛᱼᱼ -ᱚᱜ ᱫᱚ ᱡᱚᱛᱚ ᱜᱮ ᱤᱭᱟᱹ ᱠᱟᱜᱼᱟ ᱠᱚ ᱡᱚᱛᱚ ᱢᱤᱫᱤᱱᱮ ᱚᱠᱚᱭᱮ ᱜᱟᱹᱰᱭᱟᱹ ᱪᱟᱜ ᱠᱟᱱᱟᱭ᱾
ᱟᱨ ᱱᱮᱛᱟᱨ ᱡᱟ ᱯᱚᱨᱤᱥᱛᱷᱤᱛᱤ ᱦᱭ ᱟᱠᱟᱱᱟ ᱜᱟᱹᱰᱭᱟᱹ ᱠᱚᱦᱚᱸ ᱢᱟᱱᱮ ᱨᱚᱦᱚᱲ ᱪᱟᱵᱟ ᱟᱠᱟᱱᱟ ᱯᱩᱨᱟᱹ᱾ ᱫᱟᱜ ᱜᱮ ᱵᱟᱹᱱᱩᱜᱼᱟ ᱟᱞᱮ ᱜᱟᱹᱰᱭᱟᱹ ᱠᱚᱦᱚᱸ ᱫᱟᱜ ᱵᱟᱹᱱᱩᱜᱼᱟ᱾
ᱫᱟᱜ ᱫᱚ ᱛᱚ ᱴᱷᱤᱠ ᱢᱚᱛᱚ ᱵᱟᱭ ᱫᱟᱜ ᱮᱫᱟᱭᱼᱼᱼ
ᱦᱮᱸ ᱚᱱᱠᱟᱭ ᱡᱟᱦᱟᱸ ᱥᱤᱛᱩᱝ ᱫᱤᱱ ᱪᱟᱞᱟᱣᱮᱱᱟ ᱯᱩᱨᱟᱹ ᱛᱚ ᱨᱚᱦᱚᱲ ᱪᱟᱵᱟᱟᱣ ᱟᱠᱟᱱ ᱛᱟᱦᱮᱱᱟ ᱱᱚᱜ ᱚᱭ ᱦᱟᱸᱜ ᱫᱟᱜ ᱫᱤᱱ ᱦᱮᱡ ᱮᱱᱼᱼ ᱱᱚᱜᱼᱚᱭ ᱦᱟᱸᱜ ᱱᱤᱛᱚᱜ ᱦᱟᱸᱜᱼᱼᱼ ᱡᱟ ᱤᱭᱟᱹ ᱦᱩᱲᱟᱹ ᱨᱟᱠᱟᱵ ᱫᱷᱟᱹᱵᱤᱡ ᱛᱟᱨᱯᱚᱨᱮ ᱟᱫᱚ ᱦᱟᱸᱜ ᱤᱱᱟᱹ᱾ ᱠᱚᱚᱨ ᱫᱚ ᱟᱫᱚ ᱥᱮᱭ ᱟᱨᱚ ᱚᱱᱠᱟᱱ ᱯᱨᱚᱵᱞᱮᱢ ᱜᱮᱼᱼᱼ
ᱦᱮᱸ ᱡᱮ ᱫᱟᱜ ᱠᱦᱟᱱᱮ ᱵᱷᱟᱜᱤ ᱪᱟᱸᱫᱳ ᱵᱚᱸᱜᱟ ᱢᱚᱱᱮ ᱠᱚ ᱫᱟᱭᱟᱦᱟᱵᱚᱱ ᱠᱦᱟᱱᱮᱼᱼᱼᱼ
ᱦᱮᱸ ᱮ ᱜᱚᱝᱠᱮ ᱥᱼᱼ ᱥᱮᱸᱫᱽᱨᱟ ᱵᱤᱱ ᱵᱟᱲᱟᱭᱟᱛᱚ ᱥᱮᱸᱫᱽᱨᱟ ᱤᱫᱤ ᱠᱟᱛᱮ ᱠᱟᱹᱡ ᱞᱟᱹᱭ ᱵᱤᱱ ᱥᱮᱼᱼᱼ
ᱟᱹᱞᱤᱧ ᱫᱚ ᱪᱮᱫ ᱞᱤᱧ ᱞᱟᱹᱭᱟ ᱚᱱᱟ ᱠᱚᱞᱮᱼᱼ ᱛᱮᱢᱚᱱ ᱫᱚ ᱢᱟᱱᱮ ᱦᱚᱲ ᱠᱮᱱ ᱫᱚᱥ ᱢᱟᱱᱮ ᱛᱮᱢᱚᱱ ᱴᱷᱤᱠᱼᱼ ᱵᱟᱹᱧ ᱵᱟᱲᱟᱭᱟ ᱚᱱᱟ ᱠᱚᱨᱮ ᱢᱟᱱᱮ ᱠᱟᱞᱪᱟᱨ ᱦᱚᱸ ᱛᱮᱢᱚᱱ ᱵᱟᱝ ᱦᱩᱭ ᱟᱠᱟᱱᱟ᱾
ᱦᱩᱸ
ᱟᱹᱵᱤᱱ ᱡᱩᱫᱤ ᱵᱤᱱ ᱵᱟᱲᱟᱭ ᱠᱷᱟᱱ ᱠᱟᱹᱴᱤᱡ ᱵᱮᱤᱱ ᱞᱟᱹᱭ ᱥᱚᱫᱚᱨᱟᱹᱞᱤᱧ ᱠᱮᱭᱟ᱾
ᱟᱫᱚ ᱜᱤᱨᱟᱹ ᱥᱮᱸᱫᱽᱨᱟ ᱨᱮᱱᱟᱜ ᱠᱟᱛᱷᱟ ᱜᱮᱞᱤᱧ ᱢᱮᱱᱫᱟ ᱜᱚᱢᱠᱮᱼᱼ
ᱦᱮᱸ ᱦᱮᱸ ᱞᱟᱹᱭᱵᱤᱱ
ᱡᱟᱦᱟᱸ ᱫᱚ ᱟᱵᱚ ᱟᱡᱚᱫᱤᱭᱟᱹ ᱵᱩᱨᱩ ᱥᱮ ᱟᱭᱢᱟ ᱵᱤᱨ ᱵᱩᱨᱩ ᱠᱚᱼᱼ ᱥᱮᱸᱫᱽᱨᱟ ᱞᱟᱹᱜᱤᱫ ᱡᱟᱦᱟᱸ ᱵᱟᱹᱭᱥᱟᱹᱠᱷ ᱠᱩᱱᱟᱹᱢᱤ ᱫᱤᱱ ᱨᱮᱼ
ᱦᱩᱸ ᱦᱩᱸ ᱦᱩᱸ
ᱟᱵᱚ ᱵᱚ ᱥᱩᱨ ᱥᱮᱴᱮᱨᱚᱜ ᱜᱮᱭᱟ ᱚᱱᱟ ᱞᱟᱦᱟ ᱠᱷᱚᱱᱟᱜ ᱟᱵᱚ ᱥᱟᱨᱡᱚᱢ ᱜᱤᱨᱟᱹ ᱧᱟᱢ ᱠᱟᱛᱮ ᱥᱮᱸᱫᱽᱨᱟ ᱞᱟᱹᱜᱤᱫ ᱵᱚᱼᱼ ᱚᱸ ᱢᱟᱱᱮ ᱟᱵᱚᱣᱟᱜ ᱟᱜ -ᱥᱟᱨ ᱠᱟᱹᱯᱤ ᱠᱚᱵᱚᱼ ᱮᱸ ᱡᱩᱛᱨᱟᱹᱣ ᱥᱮᱵᱚᱱ ᱫᱷᱟᱨᱟ᱾ ᱟᱨ ᱚᱱᱟ ᱫᱤᱱ ᱥᱮᱴᱮᱨ ᱞᱮᱱᱠᱷᱟᱱ ᱫᱚ ᱚᱲᱟᱜ ᱠᱷᱚᱱᱟᱜ ᱵᱚ ᱪᱟᱞᱟᱜᱼᱟ᱾ ᱟᱹᱰᱤᱜᱟᱱ ᱱᱤᱭᱚᱢ ᱠᱚ ᱢᱮᱱᱟᱜ ᱟᱠᱟᱫ ᱛᱟᱵᱚᱱᱟ ᱥᱮ ᱚᱱᱟ ᱠᱚᱨᱮ ᱦᱚᱸᱼᱼ
ᱦᱮᱸ ᱵᱟᱸ ᱥᱮᱸᱫᱽᱨᱟ ᱫᱚᱞᱤᱧ ᱟᱹᱞᱤᱧ ᱦᱚᱞᱤᱧ ᱪᱟᱞᱟᱜ ᱟᱹᱞᱤᱧ ᱵᱟᱝ ᱫᱚ ᱵᱟᱝᱼ ᱢᱟᱱᱮ ᱠᱷᱩᱵ ᱮᱠᱴᱟ ᱢᱟᱱᱮ ᱵᱟᱹᱞᱤᱧ ᱵᱟᱲᱟᱭᱟ ᱚᱱᱟ ᱠᱚ ᱞᱤᱧ
-ᱮ ᱜᱤᱨᱟ. ᱥᱮᱸᱪᱫᱽᱨᱟ ᱵᱤᱱ ᱪᱟᱞᱟᱣ ᱵᱟᱲᱣᱟ᱾
ᱜᱤᱨᱟᱹ ᱥᱮᱸᱫᱽᱨᱟ ᱵᱚᱞᱛᱮ ᱪᱮᱫᱠᱟ ᱚᱱᱟᱫᱚᱼᱼ
ᱚ ᱚᱱᱟ ᱫᱚ ᱵᱚᱞᱛᱮ ᱟᱡᱚᱫᱤᱭᱟᱹ ᱵᱩᱨᱩ ᱵᱟᱝᱠᱷᱟᱱᱼᱼ ᱵᱤᱨ ᱵᱩᱼᱼ
ᱦᱮᱸ ᱵᱤᱪ ᱪᱟᱞᱟᱜᱼᱟ ᱚᱱᱟ ᱫᱚ ᱪᱟᱞᱟᱣ ᱟᱠᱟᱱᱟ ᱵᱤᱱ
ᱦᱮᱸ ᱚᱱᱮ ᱡᱟᱦᱟᱸ ᱵᱟᱹᱭᱥᱟᱹᱠᱷ ᱠᱩᱱᱟᱹᱢᱤ ᱨᱮᱼᱼ
ᱦᱩᱸ ᱦᱩᱸ ᱦᱩᱸ ᱦᱩᱸ ᱦᱚᱸ ᱢᱟᱱᱮ ᱫᱳᱞᱤᱧ ᱪᱟᱞᱟᱣ ᱠᱟᱱᱟ ᱠᱤᱱᱛᱩᱼᱼ ᱥᱮᱸᱫᱽᱨᱟ ᱡᱤᱞᱟᱜ ᱠᱚ ᱥᱮᱸᱫᱽᱨᱟᱭ ᱜᱮᱭᱟ ᱚᱠᱚᱭ ᱠᱚᱥᱮ ᱱᱚᱣᱟ ᱫᱤᱱ ᱜᱮ ᱪᱮᱫᱟᱜ ᱦᱩᱭᱩᱜᱼᱟ ᱪᱮᱫᱟᱜ ᱱᱚᱝᱠᱟ ᱢᱟᱱᱮ ᱚᱱᱟ ᱠᱚ ᱴᱷᱤᱠ ᱫᱚ ᱵᱟᱹᱞᱤᱧ ᱵᱟᱲᱟᱭᱟ᱾
ᱚᱻ ᱟᱫᱚ ᱟᱵᱚᱨᱮᱱ ᱥᱮᱸᱫᱽᱨᱟ ᱵᱚᱸᱜᱟ ᱠᱚ ᱢᱮᱱᱟᱜ ᱠᱟᱜ ᱠᱚᱛᱟᱵᱚᱱᱟ ᱥᱮ ᱩᱱᱠᱩ ᱩᱱᱠᱩ ᱠᱚ ᱵᱚᱸᱜᱟ ᱵᱟᱲᱟ ᱠᱟᱛᱮᱜ ᱮ ᱟᱵᱚ ᱫᱚᱵᱚ ᱥᱮᱸᱫᱽᱨᱟᱭ ᱜᱮᱭᱟ, ᱟᱨ ᱥᱮᱸᱫᱽᱨᱟ ᱨᱮᱱᱟᱜ ᱢᱮᱱ ᱡᱚᱥ ᱫᱚ ᱟᱵᱚ ᱫᱚ ᱟᱭᱢᱟ ᱨᱟᱱ ᱠᱚ ᱥᱮ ᱨᱮᱦᱮᱫ, ᱥᱮᱸᱫᱮᱛ ᱠᱚᱵᱚ ᱯᱟᱸᱡᱟᱭᱟ ᱟᱨ
ᱦᱮᱸ,
ᱟᱨ ᱡᱤᱭᱟᱹᱞᱤ ᱠᱚ ᱥᱟᱞᱟᱜ ᱦᱚᱸ ᱵᱚᱱ ᱞᱟᱹᱲᱦᱟᱹᱭᱚᱜ ᱜᱤᱭᱟᱹ ᱥᱮ ᱵᱚᱱ ᱩᱱᱠᱩ ᱦᱚᱸ ᱵᱚᱱ ᱜᱚᱡ ᱠᱚ ᱜᱮᱭᱟ ᱩᱱᱠᱩ ᱥᱟᱞᱟᱜ ᱢᱟᱱᱮ ᱛᱟᱯᱟᱢ ᱠᱷᱟᱹᱯᱟᱹᱨᱤ ᱢᱟᱱᱮ ᱡᱚᱠᱷᱚᱱ ᱜᱮ ᱟᱢ ᱨᱮᱦᱮᱫ ᱥᱮᱱᱛᱮᱫ ᱠᱚ ᱯᱟᱸᱡᱟᱢ ᱪᱟᱞᱟᱜ-ᱟ ᱵᱤᱨ ᱵᱩᱨᱩ, ᱛᱚᱠᱷᱚᱱ ᱢᱟ ᱟᱹᱰᱤ ᱟᱭᱢᱟ ᱠᱤᱪᱷᱩ ᱜᱮᱢ ᱧᱟᱢ ᱠᱚᱣᱟ ᱛᱚ ᱩᱱᱠᱩ ᱦᱚᱸᱠᱩ ᱟᱢ ᱦᱚᱢ ᱜᱚᱡ ᱫᱟᱲᱮᱭᱟ-ᱟ ᱥᱮ ᱟᱠᱚ ᱦᱚᱢ ᱠᱚ ᱜᱩᱡᱩᱜ᱾
ᱦᱮᱸ ᱦᱮᱸ ᱦᱮᱸ ᱦᱮᱸ,
ᱢᱟᱱᱮ ᱚᱱᱟ ᱫᱚ ᱞᱟᱹᱲᱦᱟᱹᱭ ᱞᱮᱠᱷᱟᱱ ᱫᱚ ᱡᱟᱦᱟᱸᱭ ᱜᱮᱢ ᱡᱤᱛᱠᱟᱹᱨᱚᱜ-ᱟ ᱥᱮ,
ᱦᱮᱸ, ᱢᱟᱱᱮ ᱥᱮᱸᱫᱽᱨᱟ ᱨᱮᱱᱟᱜ ᱩᱫᱽᱫᱮᱥᱥᱚ ᱫᱚ ᱦᱩᱭᱩᱜ ᱠᱟᱱᱟ ᱡᱮ ᱢᱟᱱᱮ ᱨᱟᱱ ᱦᱮᱸ,
ᱨᱟᱱ ᱫᱚ,
ᱟᱹᱜᱩᱭ ᱛᱮ, ᱦᱮᱸ ᱛᱟᱯᱚᱨᱮ ᱟᱨ ᱡᱩᱫᱤ ᱚᱱᱟ ᱛᱟᱞᱟᱨᱮ ᱡᱩᱫᱤ ᱡᱟᱦᱟᱱᱟᱜ ᱠᱚ ᱦᱤᱡᱩᱜ ᱟᱠᱚ ᱥᱮ ᱞᱟᱹᱲᱦᱟᱹᱭ ᱠᱟᱛᱮ, ᱦᱩᱸ ᱟᱪᱪᱷᱟ᱾
ᱤᱱᱟᱹ ᱛᱮ ᱟᱫᱚ ᱩᱱᱠᱩ ᱠᱚ ᱚᱱᱟ ᱥᱮᱸᱫᱽᱨᱟ ᱦᱤᱥᱟᱹᱵᱽ ᱛᱮ ᱩᱱᱠᱩ ᱦᱚᱸᱠᱚ ᱤᱭᱟᱹᱜ-ᱟ ᱥᱮ ᱡᱮᱦᱮᱛᱩ ᱟᱵᱚ ᱵᱚ ᱪᱟᱞᱟᱜ-ᱟ ᱢᱟᱱᱮ ᱵᱤᱨ ᱵᱩᱨᱩ ᱥᱮᱸᱫᱽᱨᱟ, ᱩᱱ ᱥᱚᱢᱚᱭ ᱫᱚ ᱡᱤᱭᱟᱹᱞᱤ ᱠᱚᱦᱚᱸ ᱵᱚᱱ ᱥᱮᱸᱫᱽᱨᱟ ᱟᱹᱜᱩ ᱠᱚᱣᱟ ᱡᱮᱦᱮᱛᱩ ᱥᱮᱸᱫᱽᱨᱟ ᱵᱤᱱ ᱪᱟᱞᱟᱣ ᱟᱠᱟᱱᱟ᱾
ᱦᱩᱸ ᱦᱩᱸ ᱦᱩᱸ,
ᱟᱨ ᱩᱱᱠᱩ ᱡᱤᱭᱟᱹᱞᱤ ᱠᱚ ᱠᱷᱚᱱ ᱦᱚᱸ ᱟᱭᱢᱟ ᱡᱤᱱᱤᱥ ᱦᱟᱨᱛᱟ ᱠᱚ, ᱥᱮ ᱩᱱᱠᱩᱣᱟᱜ ᱥᱩᱱᱩᱢ ᱠᱚ, ᱟᱭᱢᱟ ᱠᱤᱪᱷᱩ ᱛᱮ ᱟᱭᱢᱟ ᱨᱟᱱ ᱠᱟᱹᱢᱤ ᱠᱚᱨᱮᱦᱚᱸ ᱞᱟᱜᱟᱜ ᱜᱮᱭᱟ, ᱛᱚ
ᱦᱩᱸ ᱦᱩᱸ ᱦᱩᱸ, ᱛᱟᱨᱯᱚᱨᱮ ᱡᱟᱦᱟᱸ ᱠᱚ ᱞᱟᱹᱭ ᱞᱮᱜ-ᱟ ᱥᱮᱸᱫᱽᱨᱟ ᱡᱚᱠᱷᱚᱱ ᱠᱚ ᱯᱟᱹᱦᱤᱞ ᱠᱚ ᱪᱟᱜ ᱛᱟᱦᱮᱸ ᱡᱮ ᱟᱠᱚᱨᱮᱱ ᱢᱟᱱᱮ ᱡᱟᱸᱦᱟᱭ ᱵᱟᱹᱦᱩ ᱥᱮᱠᱚ ᱢᱮᱲᱦᱮᱫ ᱥᱟᱠᱟᱢ ᱠᱚ ᱛᱩᱫ ᱛᱟᱠᱚ ᱛᱟᱦᱮᱸᱜ ᱥᱮ
ᱦᱮᱸ ᱜᱚᱝᱠᱮ ᱚᱱᱟ ᱫᱚ ᱪᱮᱫ ᱞᱮᱠᱟ ᱡᱮᱢᱚᱱ ᱟᱵᱚ ᱚᱱᱟ ᱫᱚ ᱠᱟᱹᱦᱱᱤ ᱞᱮᱠᱟ ᱫᱚ ᱢᱮᱱᱟᱜ ᱚᱠᱟᱜ ᱜᱮᱭᱟ ᱟᱵᱚ ᱯᱚᱛᱚᱵ ᱠᱚᱨᱮ ᱦᱚᱸ ᱨᱠᱟᱵ ᱟᱠᱟᱱᱟ᱾ᱡᱮ ᱟᱡᱚᱫᱤᱭᱟᱹ ᱵᱩᱨᱩ ᱵᱤᱨ ᱥᱮᱸᱫᱽᱨᱟ, ᱩᱱ ᱥᱚᱢᱚᱭ ᱫᱚ ᱟᱹᱰᱤ ᱵᱚ ᱛᱚᱨᱟᱱ ᱛᱟᱦᱮᱸ ᱠᱟᱱᱟ ᱠᱩᱞ, ᱵᱟᱱᱟ, ᱛᱟᱹᱨᱩᱵ, ᱢᱟᱱᱮ ᱥᱮᱸᱫᱽᱨᱟᱭ ᱡᱟᱸ ᱦᱟᱭ ᱵᱟᱹᱦᱩᱣᱟᱱ ᱠᱚᱲᱟ ᱠᱚᱠᱚ ᱪᱟᱞᱟᱜ-ᱟ ᱩᱱᱠᱩ ᱫᱚ ᱢᱮᱲᱦᱮᱫ ᱥᱟᱠᱟᱢ ᱛᱩᱫ ᱠᱟᱛᱮᱫ ᱠᱚ ᱤᱫᱤ ᱛᱟᱨᱟᱭ ᱛᱟᱦᱮᱸᱱᱟ ᱟᱵᱟᱨ ᱪᱮᱫ ᱠᱚ ᱢᱮᱱᱟ ᱥᱮᱸᱫᱽᱨᱟ ᱦᱤᱞᱟᱹᱜ ᱫᱚ ᱛᱟᱯᱟᱢ ᱠᱷᱟᱹᱯᱟᱹᱨᱤ ᱠᱟᱛᱮᱫ ᱦᱚᱸ ᱵᱟᱝ ᱠᱚ ᱪᱟᱞᱟᱜ-ᱟ᱾ ᱟᱨ ᱦᱚᱦᱚ ᱨᱩᱣᱟᱹᱲ ᱦᱚᱸ ᱵᱟᱝ ᱠᱚ ᱦᱚᱦᱚ ᱨᱩᱣᱟᱹᱲ ᱠᱚᱣᱟ᱾ ᱡᱮᱢᱚᱱ ᱟᱹᱵᱤᱱ ᱵᱤᱱ ᱪᱟᱞᱟᱜ ᱠᱟᱱᱟ ᱥᱮᱸᱫᱽᱨᱟ ᱞᱟᱹᱜᱤᱫ ᱵᱤᱱ ᱩᱰᱩᱠᱚᱜ ᱠᱟᱱᱟ ᱛᱚ ᱟᱭᱳ ᱵᱟᱵᱟ ᱥᱮ ᱡᱟᱦᱟᱸᱭ ᱚᱠᱚᱭ ᱦᱚᱸ ᱵᱟᱝ ᱠᱚ ᱦᱚᱦᱚ ᱨᱩᱣᱟᱹᱲ ᱢᱮᱭᱟ ᱟᱢᱟᱜ ᱟᱨ ᱠᱚᱭᱚᱜ ᱦᱚᱸ ᱵᱟᱠᱚ ᱠᱚᱭᱚᱜ ᱨᱩᱣᱟᱹᱲᱟ ᱪᱮᱛᱟ ᱢᱤᱫ ᱥᱚᱡᱷᱮ ᱜᱮᱢ ᱪᱟᱞᱟᱜ-ᱟ ᱥᱮᱸᱫᱽᱨᱟ ᱴᱟᱺᱰᱤ ᱟᱨ ᱥᱮᱸᱫᱽᱨᱟ ᱛᱟᱨᱯᱚᱨᱮ ᱥᱮᱸᱫᱽᱨᱟ ᱵᱟᱲᱟ ᱠᱟᱛᱮᱫ ᱦᱳᱭ ᱟᱢ ᱢᱟᱱᱮ ᱵᱟᱠᱚ ᱢᱮᱱ ᱠᱟᱜ-ᱟ ᱦᱳᱭ ᱡᱤᱞᱮᱢ ᱟᱹᱜᱩᱭ, ᱦᱳᱭ ᱡᱤᱞᱮᱢ ᱮᱢ ᱦᱚᱴᱚᱣᱟᱠᱚᱣᱟ᱾
ᱦᱩᱸ ᱦᱩᱸ ᱦᱩᱸ,
ᱚᱱᱠᱟᱱ ᱠᱟᱛᱷᱟ ᱟᱫᱚ ᱚᱱᱠᱟ ᱛᱮ ᱟᱵᱚ
ᱯᱚᱨᱮ ᱡᱚᱠᱷᱚᱱ ᱠᱚ ᱦᱤᱡᱩᱜ ᱟᱠᱚ
ᱟᱫᱚ ᱦᱳᱭ ᱦᱳᱭ ᱥᱮᱸᱫᱽᱨᱟ ᱠᱷᱚᱱᱟᱜ ᱩᱱᱠᱩ ᱠᱩᱞ ᱵᱟᱱᱟ ᱛᱟᱹᱨᱩᱵ ᱠᱚ ᱴᱷᱮᱱ ᱠᱷᱚᱱᱟᱜ ᱵᱟᱧᱪᱟᱣ ᱠᱟᱛᱮ ᱡᱚᱠᱷᱚᱱ ᱜᱮᱢ ᱨᱩᱣᱟᱹᱲ ᱦᱤᱡᱩᱜ-ᱟ, ᱟᱫᱚ ᱩᱱ ᱥᱚᱢᱚᱭ ᱟᱵᱚ
ᱟᱨᱚ ᱯᱷᱤᱨ ᱥᱮ ᱠᱚ ᱦᱮᱸ ᱦᱮᱸ᱾ ᱦᱮᱸ ᱦᱮᱸ ᱟᱪᱪᱷᱟ, ᱛᱟᱯᱚᱨᱮ ᱟᱯᱮ ᱥᱮᱫ ᱛᱟᱦᱞᱮ ᱵᱚᱸᱜᱟ ᱵᱩᱨᱩ ᱠᱚ ᱪᱮᱫ ᱠᱚ ᱦᱩᱭᱩᱜ ᱜᱮᱭᱟ?
ᱵᱚᱸᱜᱟ ᱵᱩᱨᱩ ᱠᱚᱫᱚ ᱜᱚᱝᱠᱮ ᱟᱵᱚᱣᱟᱜ ᱢᱟ ᱟᱭᱢᱟ ᱞᱮᱠᱟᱱ ᱜᱮ ᱯᱚᱨᱚᱵᱽ ᱢᱟ ᱞᱟᱜᱟᱣ ᱟᱠᱟᱱ ᱢᱮᱱᱟᱜ ᱟᱠᱟᱜ᱾ ᱵᱟᱦᱟ, ᱥᱚᱦᱚᱨᱟᱭ, ᱢᱟᱜᱽ ᱢᱚᱬᱮ, ᱡᱚᱛᱚᱱᱟᱜ ᱜᱮ ᱢᱮᱱᱟᱜ ᱠᱟᱫ ᱛᱟᱵᱚᱱᱟ᱾
ᱢᱟᱱᱮ ᱡᱚᱛᱚ ᱜᱮ ᱟᱯᱮ ᱫᱚ ᱦᱩᱭᱩᱜ ᱜᱮᱭᱟ ᱚᱱᱟ ᱠᱚ? ᱦᱮᱸ ᱟᱞᱮ ᱠᱚ ᱵᱟᱦᱟ ᱢᱟᱜᱽ ᱢᱚᱬᱮ ᱥᱚᱨᱦᱟᱭ ᱢᱟᱜ ᱥᱤᱢ ᱡᱚᱛᱚ ᱜᱮ ᱦᱩᱭᱩᱜ ᱜᱮᱭᱟ᱾
ᱟᱵᱚ ᱫᱚ ᱟᱭᱢᱟ ᱥᱮᱬᱟ ᱥᱮᱬᱟ ᱯᱚᱨᱚᱵᱽ ᱫᱚ ᱞᱟᱹᱭ ᱞᱮᱠᱷᱟᱱ ᱥᱚᱦᱨᱟᱭ ᱫᱚ ᱥᱮᱬᱟ ᱧᱚᱜ ᱯᱚᱨᱚᱵᱽ ᱛᱟᱵᱚ᱾ ᱢᱚᱬᱮ ᱥᱤᱧ ᱢᱚᱲᱮ ᱧᱤᱫᱟᱹ ᱵᱚ ᱨᱟᱹᱥᱠᱟᱹᱭᱟ᱾
ᱦᱩᱸ ᱦᱩᱸ ᱛᱟᱯᱚᱨ ᱥᱚᱦᱨᱟᱭ ᱫᱚ ᱟᱯᱮ ᱥᱮᱫ ᱪᱮᱠᱟ ᱦᱩᱭᱩᱜ ᱜᱮᱭᱟ? ᱡᱷᱚᱛᱚ ᱥᱮᱱ ᱫᱚ ᱴᱷᱤᱠ ᱟᱞᱮ ᱥᱮᱫ ᱡᱮᱢᱚᱱ ᱠᱟᱹᱴᱤᱡ ᱛᱮᱢᱚᱱ ᱫᱚ ᱵᱟᱝ ᱦᱩᱭᱩᱜᱼᱟ ᱚᱱᱟ ᱫᱚ, ᱞᱟᱹᱭᱟ ᱠᱚ ᱢᱟᱲᱟᱝ ᱯᱚᱨᱚᱵᱽ ᱠᱟᱱᱟ ᱢᱟᱱᱮ ᱯᱟᱦᱤᱞ ᱠᱷᱚᱱ ᱜᱮ ᱵᱟᱠᱚ ᱠᱚᱨᱟᱣ ᱛᱮ ᱚᱱᱮ ᱰᱟᱝᱨᱤ ᱠᱷᱩᱱᱴᱟᱹᱣ ᱠᱚ ᱵᱟᱝ ᱦᱩᱭᱩᱜ ᱜᱮᱭᱟ ᱦᱮᱸᱥᱮ? ᱟᱞᱮ ᱥᱩᱫᱩ ᱢᱟᱱᱮ ᱯᱩᱡᱟᱹ ᱵᱚᱸᱜᱟ ᱵᱩᱨᱩ ᱦᱩᱭ ᱮᱱᱟ ᱟᱫᱚ ᱚᱱᱟ ᱜᱮ᱾ ᱛᱟᱯᱚᱨ ᱚᱱᱟ ᱡᱟᱦᱟᱱᱟᱜ ᱜᱮ ᱯᱳᱥᱟᱫ ᱠᱚ
ᱟᱫᱚ ᱜᱚᱢᱠᱮ ᱪᱮᱫᱞᱮᱠᱟᱱ ᱟᱸᱡᱚᱢ ᱵᱤᱱ ᱢᱟᱱᱮ ᱥᱟᱹᱨᱤ ᱠᱟᱛᱷᱟ ᱢᱮᱱ ᱠᱚᱨᱛᱮ ᱜᱮᱞᱮ ᱚᱱᱟ ᱢᱟ ᱟᱭᱢᱟ ᱟᱛᱩ ᱠᱚᱨᱮᱱᱟᱜ ᱜᱮ ᱧᱮᱞᱚᱜ ᱠᱟᱱᱟ ᱡᱮ ᱟᱞᱮ ᱟᱛᱩ ᱨᱮᱦᱚᱸ ᱞᱟᱹᱭ ᱞᱮᱠᱷᱟᱱ ᱩᱱᱟᱹᱜ ᱩᱱᱟ. ᱜ ᱢᱚᱬᱮ ᱢᱟᱦᱟ ᱢᱚᱬᱮ ᱥᱤᱧ ᱢᱚᱬᱮ ᱧᱤᱫᱟᱹ ᱫᱚ ᱦᱟᱸᱜ ᱵᱟᱝᱵᱚᱱ ᱨᱟᱹᱥᱠᱟᱹᱭᱟ, ᱥᱟᱨᱤ ᱠᱟᱛᱷᱟ ᱯᱳᱭᱞᱟᱹ ᱨᱮᱫᱚ ᱟᱵᱚᱣᱟᱜ ᱡᱟᱦᱟᱸ ᱢᱮᱱᱟᱜ ᱠᱟᱜᱼᱟ ᱩᱢ ᱱᱟᱲᱠᱟᱜ ᱟᱵᱚ᱾ ᱥᱮ ᱩᱢ ᱢᱟᱦᱟ ᱛᱟᱵᱚ᱾
ᱦᱮᱸ ᱦᱮᱸ ᱦᱮᱸ ᱦᱮᱸ᱾
ᱛᱟᱨᱯᱚᱨᱮ ᱵᱚ ᱵᱚᱸᱜᱟᱜᱼᱟ᱾
ᱦᱮᱸ ᱦᱮᱸ᱾
ᱵᱚᱸᱜᱟ ᱠᱟᱛᱮᱜ ᱨᱩᱢ ᱵᱚᱸᱜᱟ ᱵᱩᱨᱩ ᱡᱟᱦᱟᱱᱟᱜ ᱢᱮᱱᱟᱜ ᱟᱠᱟᱫ ᱛᱟᱵᱚᱱᱟ ᱡᱤᱭᱚᱱ ᱠᱚ ᱚᱱᱟ ᱠᱚ ᱠᱟᱹᱢᱤ ᱵᱟᱲᱟ ᱠᱟᱛᱮᱜ, ᱛᱟᱯᱚᱨᱮ ᱟᱫᱚ ᱦᱮᱡ ᱠᱟᱛᱮᱜ ᱟᱨᱦᱚᱸ ᱤᱭᱟᱹᱭᱟᱵᱚᱱ ᱪᱮᱫ ᱠᱚ ᱞᱟᱹᱭᱟ ᱮᱸ ᱜᱟᱹᱭ ᱡᱟᱜᱽᱨᱚᱱ ᱵᱚ ᱪᱟᱞᱟᱜ ᱟᱥᱮ ᱜᱟᱹᱭ ᱠᱟᱰᱟ ᱠᱚ᱾ ᱩᱱᱠᱩ ᱡᱟᱜᱚᱨᱚᱱ ᱵᱚ ᱪᱟᱞᱟᱜᱼᱟ, ᱛᱟᱯᱚᱨᱮ ᱵᱚ ᱡᱤᱨᱟᱹᱣ ᱠᱚᱣᱟ ᱢᱤᱫ ᱫᱤᱱ᱾ ᱛᱟᱨᱯᱚᱨᱮ ᱵᱚ ᱥᱚᱦᱨᱟᱭᱚᱜᱼᱟ᱾ ᱡᱟᱦᱟᱸ ᱫᱚ ᱥᱚᱦᱨᱟᱭᱚᱜ ᱛᱮᱵᱚᱱ ᱟᱫᱚ ᱛᱟᱨᱯᱚᱨᱮ ᱞᱟᱸᱜᱽᱬᱮ ᱵᱚᱱ ᱮᱱᱮᱡᱼᱟ᱾ ᱟᱫᱚ ᱚᱱᱟ ᱠᱚ ᱡᱷᱚᱛᱚ ᱫᱤᱱ ᱫᱚ ᱱᱮᱛᱟᱨ ᱫᱚ ᱵᱷᱟᱹᱜᱤ ᱴᱷᱤᱠ ᱫᱚ ᱵᱟᱝᱠᱚ ᱯᱟᱞᱟᱣ ᱮᱫᱟ ᱢᱟᱱᱮ᱾ ᱞᱟᱜᱽᱲᱮ ᱮᱱᱮᱡ ᱠᱚ ᱫᱤᱱ ᱫᱷᱟᱹᱵᱤᱡ ᱫᱚ ᱵᱟᱝ ᱪᱟᱞᱟᱜ ᱠᱟᱱᱟ᱾ ᱥᱚᱦᱨᱟᱭ ᱫᱚᱠᱚ ᱥᱚᱦᱨᱟᱭᱚᱜ ᱠᱟᱱ ᱜᱮᱭᱟ᱾ ᱟᱨ ᱜᱟᱹᱭ ᱠᱚᱦᱚᱸ ᱡᱟᱜᱽᱨᱚᱱ ᱦᱚᱸᱠᱚ ᱪᱟᱞᱟᱜ ᱠᱟᱱ ᱜᱮᱭᱟ, ᱟᱨ ᱩᱢ ᱢᱟ ᱢᱮᱱᱟᱜ ᱢᱮᱛᱟᱜ ᱛᱟᱵᱚᱱ ᱜᱮᱭᱟ, ᱡᱮᱦᱮᱛᱩ ᱵᱚᱸᱜᱟ ᱟᱵᱚ ᱢᱟᱱᱮ ᱡᱚᱛᱚᱱᱟᱜ ᱜᱮ ᱦᱟᱸᱜ ᱥᱟᱯᱷᱟ ᱥᱩᱛᱨᱟᱹ ᱡᱚᱛᱚᱱᱟᱜ ᱜᱮ ᱠᱚᱨᱟᱣ ᱦᱩᱭᱩᱜ ᱜᱮᱭᱟ᱾ ᱜᱚᱝᱠᱮ ᱟᱯᱮᱥᱮᱱ ᱱᱚᱝᱠᱟ ᱧᱮᱞ ᱢᱟᱱᱮ ᱤᱧᱻ ᱥᱚᱦᱨᱟᱭ ᱫᱚ ᱢᱟᱱᱮ ᱰᱟᱺᱝᱨᱤ ᱠᱚᱫᱚ ᱵᱟᱝᱯᱮ ᱠᱷᱩᱱᱴᱟᱹᱣ ᱠᱚᱜᱮᱭᱟ?
ᱵᱟ ᱵᱟ ᱚᱱᱟ ᱠᱚᱫᱚ ᱵᱟᱝ ᱦᱩᱭᱩᱜ ᱜᱮᱭᱟ ᱾
ᱚ ᱥᱩᱫᱷᱩ ᱵᱚᱸᱜᱟ ᱵᱩᱨᱩ ᱠᱚᱛᱮᱫ ᱜᱮ ᱾
ᱦᱮᱸ ᱾ ᱦᱩᱭ ᱮᱱᱟ